ᱦᱮᱸ ᱦᱮᱞᱳ
ᱦᱮᱸ ᱟᱸᱡᱚᱢᱚᱜ ᱠᱟᱱᱟ ᱦᱳᱭ ᱦᱳᱭ ᱟᱸᱡᱚᱢᱚᱜ ᱟᱪᱪᱷᱟ ᱥᱟᱹᱜᱩᱱ ᱥᱤᱸᱜᱟᱲ᱾
ᱦᱮᱸ ᱪᱮᱫ ᱞᱮᱠᱟ ᱢᱮᱱᱟᱜ ᱟᱠᱟᱫ ᱢᱮᱭᱟ?
ᱦᱳᱭ ᱱᱟᱯᱟᱭ ᱵᱟᱲᱟ ᱜᱮ ᱟᱢ ᱫᱚ ᱪᱮᱫ ᱞᱮᱠᱟ?
ᱦᱮᱸ ᱤᱧ ᱦᱚᱸ ᱱᱟᱯᱟᱭ ᱜᱮ ᱢᱤᱱᱟᱹᱧᱟ᱾
ᱟᱪᱪᱷᱟ ᱛᱮᱦᱮᱧ ᱫᱚ ᱠᱤᱪᱷᱤ ᱜᱟᱱ ᱠᱩᱠᱞᱤᱧ ᱠᱩᱞᱤ ᱢᱮᱭᱟ᱾ ᱡᱟᱦᱟᱸ ᱫᱚ ᱟᱭᱢᱟ ᱦᱚᱲ ᱜᱮ ᱵᱟᱠᱚ ᱵᱟᱲᱟᱭᱟ ᱦᱳᱭᱥᱮ ᱟᱪᱪᱷᱟ ᱟᱵᱚ ᱫᱚ ᱵᱟᱦᱟ ᱵᱚᱱ ᱵᱚᱸᱜᱟᱜ ᱜᱮᱭᱟ ᱦᱳᱭ ᱥᱮ᱾ ᱵᱟᱦᱟ ᱵᱚᱸᱜᱟ ᱤᱫᱤ ᱠᱤᱪᱷᱩ ᱜᱟᱱ ᱠᱟᱛᱷᱟᱢ ᱞᱟᱹᱭ ᱠᱮᱢᱟ ᱟᱹᱰᱤ ᱱᱟᱯᱟᱭ ᱠᱚᱜᱼᱟ᱾
ᱟᱪᱪᱷᱟ ᱦᱮᱸ ᱵᱚᱸᱜᱟ ᱦᱩᱭᱩᱜ ᱠᱟᱱᱟ ᱡᱷᱚᱛᱚ ᱠᱷᱚᱱᱟᱜ ᱟᱹᱰᱤ ᱢᱟᱨᱟᱝ ᱢᱟᱱᱮ ᱟᱵᱚ ᱞᱟᱹᱜᱤᱫ ᱛᱮᱫᱚ ᱦᱳᱭᱳᱜ ᱠᱟᱱᱟ ᱟᱹᱰᱤ ᱵᱷᱟᱜᱤ ᱡᱤᱱᱤᱥ ᱠᱟᱱᱟ ᱦᱮᱥᱮ᱾
ᱦᱳᱭ
ᱚᱝᱠᱟᱜᱮ ᱛᱟᱦᱚᱞᱮ ᱵᱟᱦᱟ ᱵᱚᱸᱜᱟ ᱱᱤᱭᱮᱢ ᱠᱩᱞᱤ ᱠᱤᱫᱤᱧᱟ ᱛᱚ ᱛᱟᱦᱚᱞᱮ ᱛᱮᱦᱮᱧ ᱫᱚ ᱵᱟᱦᱟ ᱵᱚᱸᱜᱟ ᱱᱤᱭᱮ ᱜᱮᱞᱟᱝ ᱜᱟᱞᱢᱟᱨᱟᱣ ᱞᱮᱜᱮ
ᱦᱳᱭ
ᱡᱮᱢᱚᱱ ᱞᱟᱹᱭᱟᱠᱚ ᱵᱟᱦᱟ ᱵᱚᱸᱜᱟ ᱟᱹᱰᱤᱜᱟᱱ ᱦᱚᱲᱤᱧ ᱟᱸᱡᱚᱢ ᱟᱠᱟᱫ ᱠᱚᱣᱟ ᱡᱮ ᱵᱟᱦᱟ ᱯᱚᱨᱚᱵᱽ ᱦᱚᱸᱠᱚ ᱞᱟᱹᱭᱟ ᱠᱤᱱᱛᱩ ᱚᱱᱟᱫᱚ ᱟᱵᱚᱣᱟᱜ ᱫᱚ ᱯᱚᱨᱚᱵᱽ ᱫᱚ ᱵᱟᱝ ᱞᱟᱹᱭ ᱜᱟᱱᱚᱜᱼᱟ ᱥᱮ ᱚᱱᱟᱫᱚ ᱟᱵᱚᱣᱟᱜ ᱫᱚ ᱵᱚᱸᱜᱟ ᱠᱟᱱᱟ, ᱯᱚᱨᱚᱵᱽ ᱡᱮᱢᱚᱱ ᱚᱠᱟ ᱞᱮᱠᱟᱱᱟᱜ ᱦᱮ ᱡᱮᱢᱚᱱ ᱥᱟᱠᱨᱟᱛ ᱫᱚ ᱚᱱᱟ ᱫᱚ ᱯᱚᱨᱚᱵᱽ ᱫᱚ ᱯᱚᱨᱚᱵᱽ ᱠᱟᱱ ᱛᱟᱵᱚᱱ ᱜᱮᱭᱟ ᱦᱮᱸ ᱚᱱᱟᱫᱚ ᱯᱚᱨᱚᱵᱽ ᱨᱮ ᱞᱮᱠᱷᱟᱜ ᱠᱟᱱᱟ, ᱠᱤᱱᱛᱩ ᱱᱚᱣᱟ ᱫᱚ ᱟᱵᱚ ᱫᱚ ᱵᱚᱸᱜᱟ ᱜᱮ ᱠᱟᱱ ᱛᱟᱵᱚᱱᱟ᱾
ᱦᱳᱭ
ᱡᱮᱢᱚᱱ ᱵᱟᱦᱟ ᱵᱚᱸᱜᱟ ᱫᱚ ᱦᱩᱭᱩᱜ ᱠᱟᱱᱟ ᱟᱵᱚ ᱠᱷᱮᱨᱣᱟᱞ ᱦᱚᱯᱚᱱ ᱠᱚᱣᱟᱜ ᱫᱚ ᱟᱹᱰᱤ ᱢᱟᱱᱮ ᱵᱚᱸᱜᱟ ᱵᱩᱨᱩ ᱡᱤᱱᱤᱥ ᱠᱟᱱᱟ ᱟᱨ ᱱᱚᱶᱟ ᱫᱚ ᱟᱹᱰᱤ ᱡᱳᱨᱜᱮ ᱟᱵᱚ ᱫᱚᱵᱚᱱ ᱢᱟᱱᱟᱣ ᱜᱩᱱᱟᱹᱣᱟ
ᱦᱳᱭ
ᱟᱨ ᱟᱹᱰᱤ ᱨᱟᱹᱥᱠᱟᱹ ᱥᱟᱞᱟᱜ ᱛᱮ ᱟᱹᱰᱤ ᱨᱟᱹᱥᱠᱟᱹ ᱥᱟᱞᱟᱜ ᱛᱮᱜᱮ ᱵᱚᱱ ᱵᱚᱸᱜᱟ ᱵᱩᱨᱩᱭᱟ ᱟᱛᱳ ᱢᱚᱬᱮ ᱦᱚᱲ ᱠᱚ ᱟᱛᱮ ᱜᱮ ᱛᱟᱨᱯᱚᱨᱮ ᱦᱩᱭᱩᱜ ᱠᱟᱱᱟ ᱚᱱᱟ ᱨᱮᱫᱚ ᱦᱩᱭᱩᱜ ᱠᱟᱱᱟ ᱢᱟᱨᱟᱝ ᱵᱩᱨᱩ ᱡᱟᱦᱮᱨ ᱮᱨᱟ ᱢᱚᱬᱮ ᱠᱚ ᱛᱩᱨᱩᱭ ᱠᱚ ᱞᱤᱴᱟᱹ ᱜᱚᱰᱮᱛ ᱞᱤᱴᱟᱹ ᱜᱚᱸᱥᱟᱭ ᱠᱚ ᱩᱱᱠᱩ ᱠᱚᱵᱚᱱ ᱧᱩᱢ ᱦᱟᱞᱟᱝ ᱠᱚᱣᱟ ᱟᱨ ᱢᱟᱱᱮ ᱵᱟᱦᱟ ᱵᱚᱸᱜᱟ ᱫᱚ ᱦᱩᱭᱩᱜ ᱠᱟᱱ ᱛᱟᱵᱚ ᱫᱚ ᱯᱷᱟᱹᱜᱩᱱ ᱵᱚᱸᱜᱟ ᱨᱮᱱᱟᱜ ᱢᱩᱞᱩᱜ ᱢᱚᱬᱮ ᱢᱟᱦᱟ ᱨᱮᱵᱚᱱ ᱵᱚᱸᱜᱟᱜᱼᱟ, ᱟᱵᱚ ᱡᱟᱦᱟᱸ ᱛᱤᱱᱟᱹᱜ ᱜᱮᱵᱚᱱ ᱵᱚᱸᱜᱟᱜᱼᱟ ᱟᱵᱚ ᱡᱷᱚᱛᱚ ᱜᱮ, ᱪᱟᱸᱫᱚ ᱧᱮᱞ ᱠᱟᱛᱮ ᱜᱮᱵᱚᱱ ᱵᱚᱸᱜᱟᱜᱼᱟ᱾ ᱪᱟᱸᱫᱳᱭ ᱢᱩᱞᱩᱜᱚᱜᱼᱟ, ᱢᱩᱞᱩᱜ ᱢᱩᱞᱩᱜ ᱢᱚᱬᱮ ᱢᱟᱦᱟ ᱨᱮᱜᱮ ᱵᱚᱱ ᱵᱚᱸᱜᱟᱭ ᱜᱮᱭᱟ᱾ ᱟᱨ ᱵᱟᱝᱠᱷᱟᱱ ᱡᱟᱦᱟᱸ ᱵᱚᱸᱜᱟ ᱠᱚ ᱦᱳᱭᱳᱜ ᱜᱮᱭᱟ ᱡᱮ ᱟᱸᱵᱟᱵᱟᱹ ᱥᱭᱟᱹ ᱟᱸᱵᱟᱵᱟᱹᱥᱭᱟᱹ ᱨᱮᱱᱟᱜ ᱦᱚᱸ ᱡᱮᱢᱚᱱ ᱟᱹᱰᱤ ᱨᱚᱠᱚᱢ ᱚᱱᱟ ᱦᱚᱸ ᱵᱚᱸᱜᱟ ᱵᱩᱨᱩ ᱦᱮᱱᱟᱜ ᱟᱠᱟᱫ ᱜᱮᱭᱟ᱾
ᱦᱮᱸ, ᱢᱮᱱᱟᱜ ᱜᱮᱭᱟ
ᱦᱮᱸ, ᱟᱫᱚ ᱟᱵᱚ ᱫᱚ ᱚᱱᱮ ᱪᱟᱸᱫᱚ ᱧᱮᱞ ᱠᱟᱛᱮ ᱵᱚᱱ ᱵᱚᱸᱜᱟᱜᱼᱟ, ᱵᱟᱦᱟ ᱵᱚᱸᱜᱟ ᱨᱮᱫᱚ ᱦᱩᱭᱩᱜ ᱠᱟᱱᱟ ᱟᱹᱰᱤ ᱜᱟᱱ ᱯᱮᱲᱟ ᱯᱟᱹᱲᱦᱟᱹ ᱠᱚᱦᱚᱸ ᱵᱚᱱ ᱱᱮᱣᱛᱟ ᱠᱚ ᱜᱮᱭᱟ ᱵᱟᱦᱟ ᱧᱩᱛᱩᱢ ᱛᱮ ᱡᱮᱢᱚᱱ ᱢᱟᱹᱭ ᱡᱟᱶᱟᱭ ᱠᱚ ᱦᱚᱯᱚᱱ ᱮᱨᱟ ᱡᱟᱶᱟᱭ ᱜᱚᱢᱠᱮᱛ᱾
ᱦᱮᱸ
ᱩᱱᱠᱩ ᱠᱚᱜᱮ ᱵᱮᱥᱤ ᱫᱚᱵᱚᱱ ᱦᱚᱦᱚ ᱟᱠᱚ ᱜᱮᱭᱟ᱾ ᱚᱱᱟ ᱡᱮᱢᱚᱱ ᱵᱟᱦᱟ ᱵᱚᱸᱜᱟ ᱨᱮᱫᱚ ᱦᱩᱭᱩᱜ ᱠᱟᱱᱟ ᱢᱟᱲᱟᱝ ᱦᱤᱞᱳ ᱫᱚ ᱦᱩᱭᱩᱜ ᱠᱟᱱᱟ ᱩᱢ ᱢᱟᱦᱟ ᱦᱩᱭᱩᱜ ᱜᱮᱭᱟ᱾ ᱛᱟᱨᱯᱚᱨᱮ ᱢᱟᱱᱮ ᱩᱢ ᱱᱟᱲᱠᱟᱜ ᱟᱠᱚ ᱚᱲᱟᱜ ᱫᱩᱣᱟᱹᱨ ᱠᱚ ᱜᱮᱡ ᱜᱩᱨᱤᱡᱟᱠᱚ, ᱛᱤᱠᱤ ᱥᱚᱵᱚᱫᱚᱜᱼᱟ ᱟᱨ ᱟᱵᱚ ᱫᱚ ᱡᱟᱦᱮᱨ ᱨᱮ ᱵᱚᱸᱜᱟᱜ ᱞᱟᱹᱜᱤᱫ ᱵᱚᱱ ᱪᱟᱞᱟᱜ ᱠᱷᱟᱱ ᱫᱚ ᱦᱩᱭᱩᱜ ᱠᱟᱱᱟ ᱟᱸ ᱯᱩᱸᱰ ᱞᱩᱜᱽᱲᱤ ᱜᱮ ᱛᱟᱵᱚᱱ ᱟᱵᱚ ᱫᱚ ᱚᱱᱟ ᱯᱩᱸᱰ ᱞᱩᱜᱽᱲᱤ ᱛᱮᱜᱮ ᱵᱚᱱ ᱵᱚᱸᱜᱟ ᱵᱩᱨᱩᱜᱼᱟ ᱟᱨ ᱵᱚᱸᱜᱟᱜ ᱪᱟᱞᱟᱜ ᱥᱚᱢᱚᱭ ᱡᱷᱚᱛᱚ ᱜᱮ ᱡᱮᱢᱚᱱ ᱛᱩᱯᱩ ᱥᱟᱯᱷᱟ ᱠᱟᱛᱮ ᱵᱚᱱ ᱪᱟᱞᱟᱜ ᱢᱟ᱾
ᱦᱳᱭ ᱟᱨ ᱟᱪᱪᱷᱟ, ᱩᱢ ᱦᱤᱞᱳᱜ ᱜᱮᱛᱚ ᱠᱚᱲᱟ ᱜᱤᱫᱽᱨᱟᱹ ᱠᱚ ᱥᱟᱹᱲᱤᱢ ᱠᱚ ᱫᱟᱞᱚᱵᱟ, ᱵᱟᱝ?
ᱦᱮᱸ ᱦᱮᱸ ᱩᱢ ᱦᱤᱞᱳ ᱜᱮ ᱠᱚᱲᱟ ᱜᱤᱫᱽᱨᱟᱹ ᱥᱟᱹᱲᱤᱢ ᱠᱚ ᱫᱟᱞᱚᱵᱟ ᱚᱱᱟ ᱫᱚ ᱦᱩᱭᱩᱜ ᱠᱟᱱᱟ ᱦᱮᱸ ᱦᱮᱸ ᱰᱟᱺᱜᱽᱣᱟᱹ ᱠᱚᱲᱟ ᱜᱮᱠᱚ ᱫᱟᱞᱚᱵᱟ᱾
ᱦᱳᱭ, ᱟᱨ
ᱟᱨ ᱪᱮᱫᱟᱜ ᱤᱭᱟᱹ ᱫᱚ ᱵᱟᱠᱚ ᱫᱟᱞᱚᱵ ᱜᱮᱭᱟ ᱚᱱᱟ ᱵᱟᱹᱧ ᱵᱟᱰᱟᱭᱟ ᱟᱢᱫᱚᱢ ᱪᱟᱞᱟᱣ ᱵᱟᱲᱟ ᱟᱠᱟᱱ ᱜᱮᱭᱟ ᱱᱤᱥᱪᱚᱭ
ᱟᱪᱪᱷᱟ ᱟᱵᱚ ᱡᱟᱦᱟᱸ ᱛᱤᱱᱟᱹᱜ ᱳᱰᱳᱝ ᱤᱧ ᱵᱟᱰᱟᱭᱟ ᱟᱵᱚ ᱵᱚᱱ ᱟ ᱟᱵᱚ ᱵᱚᱱ ᱵᱟᱰᱟᱭᱟ ᱡᱟᱦᱟᱸ ᱫᱚ ᱟᱸᱼᱼ ᱡᱟᱦᱟᱸᱭ ᱠᱚᱫᱚ ᱮᱸ ᱦᱟᱸᱥ ᱫᱷᱩᱲᱤ ᱠᱚ ᱠᱚᱴᱟ ᱠᱟᱫᱟ ᱮᱸᱻ ᱩᱱᱠᱩ ᱛᱚ ᱮᱸᱻ ᱵᱚᱸᱜᱟ ᱵᱩᱨᱩ ᱨᱮᱫᱚ ᱪᱷᱩᱸᱣᱟᱹᱛ ᱞᱮᱠᱟᱱ ᱡᱤᱱᱤᱥ ᱛᱚ ᱚᱱᱮ ᱛᱚ ᱟᱫᱚ ᱥᱟᱹᱲᱤᱢ ᱫᱟᱞᱚᱵ ᱥᱮ ᱡᱟᱦᱟᱸᱱᱟᱜ ᱜᱮ ᱟᱸ ᱠᱟᱹᱢᱤᱼᱼ ᱢᱤ ᱠᱟᱹᱢᱤ ᱠᱚ ᱚᱱᱟ ᱠᱚᱫᱚ ᱰᱟᱺᱜᱩᱣᱟᱹ ᱠᱚᱲᱟ ᱜᱮᱠᱚ ᱧᱮᱞ ᱥᱟᱢᱴᱟᱣᱟ
ᱦᱮᱸ ᱦᱮᱸ ᱦᱚᱭ ᱟᱪᱪᱷᱟ ᱚᱱᱟ ᱱᱟᱯᱟᱭᱮᱱᱟ ᱵᱷᱟᱹᱜᱤ ᱠᱟᱛᱷᱟᱜᱮᱢ ᱞᱟᱹᱭ ᱠᱮᱜᱼᱟ
ᱦᱳᱭ
ᱟᱨᱻ ᱱᱚᱣᱟ ᱵᱚᱸᱜᱟ ᱵᱩᱨᱩ ᱞᱟᱹᱜᱤᱜ ᱛᱮᱫᱚ ᱦᱩᱭᱩᱜ ᱠᱟᱱᱟ ᱵᱟᱦᱟ ᱵᱚᱸᱜᱟ ᱨᱮᱫᱚ ᱟᱵᱚ ᱫᱚ ᱟᱛᱩ ᱢᱚᱬᱮ ᱦᱚᱲ ᱟᱛᱮ ᱜᱮ ᱦᱩᱭᱩᱜ ᱜᱮᱭᱟ ᱡᱟᱦᱟᱸ ᱫᱚ ᱦᱩᱭᱩᱜ ᱠᱟᱱᱟ ᱟᱵᱚ ᱫᱚ ᱱᱟᱭᱠᱮ ᱵᱚᱸᱜᱟᱭ ᱜᱮᱛᱟ ᱵᱚᱱᱟᱭ ᱟᱛᱩ ᱨᱮ ᱡᱟᱦᱟᱸᱭ ᱥᱟᱱᱟᱢ ᱦᱚᱲ ᱛᱮ ᱟᱛᱩ ᱦᱚᱲ ᱛᱮᱵᱚ ᱥᱟᱵ ᱟᱠᱟᱫᱮ ᱡᱟᱦᱟᱸᱭ ᱱᱟᱭᱠᱮ ᱩᱱᱤ ᱜᱮ ᱵᱚᱸᱜᱟᱭ ᱜᱮᱭᱟᱭ ᱟᱨ ᱵᱟᱦᱟ ᱦᱤᱞᱚᱜ ᱫᱚ ᱥᱮᱛᱟᱜ ᱵᱮᱲᱟ ᱠᱷᱚᱱ ᱜᱮ ᱚ ᱟᱫᱷᱟᱱ ᱦᱚᱸ ᱢᱟᱱᱮ ᱟᱫᱷᱟᱱ ᱟᱹᱛᱩ ᱨᱮ ᱧᱮᱞ ᱦᱩᱭ ᱠᱟᱱᱟ ᱡᱮ ᱪᱩᱞᱦᱟᱹ ᱠᱚᱨᱮ ᱡᱮᱢᱚᱱ ᱥᱮᱸᱜᱮᱞ ᱠᱚ ᱵᱟᱠᱚ ᱡᱳᱞ ᱜᱮᱭᱟ ᱞᱟᱹᱭᱟ ᱠᱚ ᱡᱮ ᱵᱚᱸᱜᱟ ᱛᱤᱱ ᱵᱷᱩᱨ ᱵᱟᱝ ᱛᱚᱯᱟᱜᱚᱜᱼᱟ ᱤᱱᱵᱷᱩᱨ ᱫᱚ ᱟᱵᱚ ᱚᱲᱟᱜ ᱠᱚᱨᱮ ᱥᱮᱸᱜᱮᱞ ᱵᱟᱵᱚᱱ ᱡᱳᱞ ᱦᱟᱛᱟᱲᱟ ᱚᱱᱟ ᱦᱚᱸ ᱵᱷᱟᱜᱤᱜ ᱜᱮᱭᱟ ᱥᱮ ᱠᱟᱨᱚᱱ ᱟᱵᱚ ᱫᱚ ᱞᱟᱦᱟ ᱠᱷᱚᱱ ᱫᱚ ᱡᱚᱢᱟᱜ ᱧᱩᱣᱟᱜ ᱫᱚ ᱪᱮᱫᱟᱜ ᱵᱚᱱ ᱛᱮᱭᱟᱨᱟ ᱟᱵᱚ ᱫᱚ ᱡᱟᱦᱟᱸ ᱞᱟᱦᱟ ᱫᱚᱛᱚ ᱵᱚᱸᱜᱟ ᱵᱩᱨᱩ ᱜᱮᱵᱚᱱ ᱫᱮᱵᱟ ᱥᱮᱵᱟ ᱠᱚᱣᱟ
ᱦᱳᱭ ᱦᱳᱭ ᱦᱳᱭ ᱮᱠᱫᱚᱢ ᱯᱩᱹᱭᱞᱚᱹ ᱫᱚ ᱟᱵᱚ ᱵᱚᱸᱜᱟ ᱵᱩᱨᱩ ᱠᱟᱛᱮᱜ ᱡᱟᱦᱟᱸ ᱛᱤᱱᱩ ᱰᱟᱹᱝ ᱥᱤᱢ ᱠᱚᱵᱚᱱ ᱵᱚᱸᱜᱟ ᱠᱚ ᱜᱮᱭᱟ ᱥᱮ
ᱦᱚᱭ ᱦᱚᱭ ᱡᱮᱢᱚᱱ ᱢᱟᱲᱟᱝ ᱦᱤᱞᱚᱜ ᱚᱱᱮ ᱦᱮᱸ ᱵᱚᱸᱜᱟ ᱠᱚᱣᱟ ᱠᱚ ᱢᱟᱲᱟᱝ ᱨᱮ ᱡᱚ ᱢᱟᱲᱟᱝ ᱦᱤᱞᱚᱜ ᱡᱮᱢᱚᱱ ᱡᱟᱦᱮᱨ ᱥᱟᱹᱲᱤᱢ ᱫᱟᱞᱚᱵ ᱦᱩᱭ ᱱᱟ ᱛᱟᱦᱚᱞᱮ ᱤᱱᱟᱹ ᱦᱤᱞᱚᱜ ᱧᱤᱫᱟᱹ ᱜᱮᱛᱚ ᱦᱚᱭᱚᱜ ᱠᱟᱱᱟ ᱧᱤᱫᱟᱹ ᱦᱟᱸᱜ ᱵᱚᱸᱜᱟ ᱠᱚ ᱰᱟᱠᱟᱣ ᱠᱚᱣᱟ ᱡᱮ ᱚᱠᱟᱨᱮᱼᱟ ᱦᱮᱸ ᱚᱠᱟ ᱨᱮ ᱵᱩᱜᱤ ᱵᱟᱹᱲᱤᱡ ᱦᱩᱭ ᱠᱟᱱᱟ ᱪᱮᱜ ᱞᱮᱠᱟ ᱟᱞᱮᱭᱟᱜ ᱥᱟᱡᱟᱣ ᱥᱟᱯᱲᱟᱣ ᱠᱚ ᱵᱮᱥ ᱜᱮᱭᱟ ᱥᱮ ᱵᱟᱝ ᱛᱟᱨᱯᱚᱨᱮ ᱦᱚᱭᱚᱜ ᱠᱟᱱᱟ ᱦᱚᱭ ᱚᱱᱟ ᱠᱚᱠᱚ ᱧᱮᱞ ᱜᱮᱭᱟ ᱟᱨ ᱞᱟᱹᱭᱟ ᱚᱱᱟ ᱦᱚᱛᱚ ᱤᱱ ᱦᱤᱞᱚᱜ ᱦᱚᱸ ᱨᱩᱢ ᱠᱟᱛᱮ ᱜᱮᱠᱚ ᱞᱟᱹᱭᱟ ᱥᱮ ᱚᱱᱟ ᱨᱩᱢ ᱞᱟᱹᱜᱤᱫ ᱡᱚᱛᱚ ᱦᱚᱲ ᱟᱨ ᱤᱭᱟᱹ ᱵᱚᱸᱜᱟ ᱠᱚ ᱰᱟᱠᱟᱣ ᱠᱚᱣᱟ ᱡᱷᱚᱛᱚ ᱵᱚᱸᱜᱟ ᱰᱟᱠᱟᱣ ᱥᱮᱨᱮᱧ ᱦᱩᱭᱩᱜ ᱜᱮᱭᱟ ᱮᱱᱮᱡ ᱥᱮᱨᱮᱧ ᱟᱠᱚ ᱛᱟᱨᱯᱚᱨᱮ ᱦᱚᱭᱚᱜ ᱠᱟᱱᱟ ᱡᱚᱛᱚ ᱢᱤ-ᱢᱤᱫᱴᱟᱝ ᱛᱮ ᱵᱚᱸᱜᱟ ᱵᱩᱨᱩ ᱠᱩ ᱨᱩᱢ ᱠᱟᱛᱮ ᱚᱱᱟ ᱠᱚ ᱞᱟᱹᱭᱟ ᱠᱚ ᱛᱟᱦᱚᱞᱮ ᱫᱟᱫᱟ ᱟᱢ ᱫᱚ ᱵᱟᱦᱟ ᱥᱮᱨᱮᱧ ᱠᱚᱫᱚᱢ ᱵᱟᱲᱟᱭ ᱜᱮᱭᱟ ᱥᱮ ᱵᱟᱝ
ᱵᱟᱦᱟ ᱥᱮᱨᱮᱧ ᱫᱚ ᱚᱱᱠᱟ ᱫᱚ ᱩᱭᱦᱟᱹᱨ ᱵᱟᱝ ᱦᱤᱡᱩᱜ ᱠᱟᱱᱟ ᱱᱤᱛ ᱦᱟᱹᱵᱤᱡ ᱫᱚ
ᱟᱪᱪᱷᱟ ᱡᱮᱢᱚᱱ ᱛᱟᱦᱚᱞᱮ ᱚᱱᱟ ᱤᱭᱟᱹᱜᱤᱧ ᱞᱟᱹᱭ ᱫᱟ ᱡᱮ ᱵᱟᱦᱟ ᱵᱚᱸᱜᱟ ᱨᱮᱱᱟᱜ ᱦᱩᱭᱩᱜ ᱠᱟᱱᱟ ᱱᱮᱭᱟᱢ ᱱᱮᱢᱟᱪᱟᱨ ᱠᱚ ᱡᱮᱢᱚᱱ ᱪᱮᱜ ᱞᱮᱠᱟ ᱥᱤᱨᱡᱟᱹᱣ ᱠᱟᱹᱢᱤ ᱦᱚᱨᱟ ᱠᱚ ᱦᱩᱸ ᱦᱩᱸ ᱥᱮᱛᱟᱜ ᱠᱷᱚᱱ ᱜᱮ ᱱᱟᱭᱠᱮ ᱮᱨᱟ ᱫᱚ ᱱᱟᱭᱠᱮ ᱮᱨᱟ ᱥᱟᱶ ᱛᱮ ᱟᱛᱩ ᱨᱮᱱ ᱛᱤᱨᱞᱟᱹ ᱛᱤᱨᱞᱟᱹ ᱠᱩᱲᱤ ᱦᱚᱯᱚᱱ ᱠᱚ ᱡᱮᱢᱚᱱ ᱞᱩᱜᱽᱲᱤ ᱠᱚᱠᱚ ᱥᱚᱵᱚᱫ ᱠᱟᱜ ᱛᱟᱠᱚᱣᱟᱠᱚ ᱛᱤᱠᱤ ᱥᱚᱵᱚᱫ ᱦᱩᱭᱩᱜᱼᱟ ᱛᱟᱨᱯᱚᱨ ᱦᱩᱭᱩᱜ ᱠᱟᱱᱟ ᱠᱚᱲᱟ ᱠᱩᱲᱤ ᱠᱚ ᱥᱟᱱᱟᱢ ᱠᱚᱜᱮ ᱚᱱᱟ ᱩᱢ ᱯᱟᱨᱪᱷᱟ ᱠᱟᱛᱮᱭ ᱦᱩᱭᱩᱜ ᱠᱟᱱᱟ ᱱᱟᱲᱠᱟ ᱯᱟᱨᱪᱷᱟᱜ ᱟᱠᱚ ᱟᱵᱚ ᱫᱚ ᱡᱟᱦᱟᱸᱱᱟᱜ ᱜᱮ ᱵᱚᱸᱜᱟ ᱵᱩᱨᱩ ᱢᱟᱱᱮ ᱛᱚ ᱩᱢ ᱱᱟᱲᱠᱟᱜ ᱟᱵᱚᱱ ᱞᱟᱦᱟ ᱨᱮᱜᱮ ᱦᱩᱸ ᱱᱟᱭᱠᱮ ᱫᱚ ᱦᱩᱭᱩᱜ ᱠᱟᱱᱟ ᱵᱚᱸᱜᱟ ᱥᱚᱯᱟᱵ ᱠᱚ ᱦᱩᱭᱩᱜ ᱠᱟᱱᱟ ᱫᱟᱜ ᱜᱷᱟᱴ ᱨᱮ ᱤᱫᱤ ᱠᱟᱛᱮᱜ ᱟᱹᱨᱩᱵ ᱯᱟᱨᱪᱟᱭ ᱛᱟᱭᱟᱭ ᱾
ᱵᱚᱸᱜᱟ ᱥᱟᱯᱟᱵ ᱠᱚᱫᱚ ᱦᱟᱸᱜ ᱱᱚᱜᱼᱚᱸᱭ ᱞᱟᱹᱭ ᱦᱚᱪᱚ ᱠᱟᱜ ᱠᱚ ᱡᱮ ᱚᱱᱟ ᱠᱚ ᱛᱟᱦᱮᱱᱟ ᱛᱚ, ᱠᱟᱹᱯᱤ ᱠᱚ ᱥᱟᱢᱟᱱᱚᱜ ᱚᱱᱟ ᱡᱮᱢᱚᱱ ᱥᱟᱢᱟᱱᱚᱢ ᱠᱚ ᱞᱟᱹᱭᱟᱜ ᱜᱮᱭᱟ
ᱥᱟᱢᱟᱱᱚᱢ ᱠᱚᱜᱮ ᱟᱨ ᱦᱟᱴᱟᱜ ᱠᱚ
ᱚᱱᱟ ᱴᱷᱤᱞᱤ ᱠᱚ, ᱥᱟᱹᱜᱩᱱ ᱥᱩᱯᱟᱹᱲᱤ ᱡᱟᱦᱟᱸ ᱫᱚᱠᱚ ᱞᱟᱹᱭᱟᱜ ᱠᱟᱱᱟ ᱾
ᱛᱟᱨᱯᱚᱨᱮ ᱦᱩᱭᱩᱜ ᱠᱟᱱᱟ ᱟᱛᱳ ᱨᱮᱱ ᱠᱚᱲᱟ ᱜᱤᱫᱽᱨᱟᱹ ᱠᱚᱫᱚ ᱦᱩᱭᱩᱜ ᱠᱟᱱᱟ ᱥᱟᱨᱡᱚᱢ ᱥᱟᱨᱡᱚᱢ ᱰᱟᱹᱨ ᱠᱚᱠᱚ ᱢᱟᱜ ᱟᱹᱜᱩᱭᱟ, ᱥᱟᱨᱡᱚᱢ ᱰᱟᱹᱨ ᱠᱚ ᱢᱟᱜ ᱠᱟᱛᱮᱫ ᱚᱱᱮ ᱱᱟᱦᱟᱜ ᱤᱭᱟᱹ ᱠᱚ ᱛᱮᱭᱟᱨ ᱜᱮᱭᱟ ᱾ ᱡᱟᱦᱮᱨ ᱥᱟᱹᱲᱤᱢ ᱠᱚ ᱫᱟᱵ ᱠᱮᱜᱼᱟ ᱾
ᱦᱮᱸ ᱾
ᱦᱮᱸ ᱾ ᱛᱟᱨᱯᱚᱨᱮ ᱟᱹᱭᱩᱵ, ᱚᱱᱟ ᱤᱱᱟᱹ ᱦᱤᱞᱚᱜ ᱠᱷᱚᱡ ᱟᱹᱭᱩᱵ ᱵᱮᱲᱟ ᱜᱮ
ᱵᱚᱸᱜᱟ ᱠᱚᱠᱚ ᱨᱩᱢ ᱰᱟᱸᱠᱟ ᱠᱮᱫ ᱠᱚᱣᱟ, ᱛᱟᱨᱯᱚᱨᱮ ᱦᱩᱭᱩᱜ ᱠᱟᱱᱟ ᱥᱟᱹᱨᱫᱤ ᱚᱱᱟ ᱨᱮᱱᱟᱜ ᱮᱛᱚᱦᱚᱵ ᱥᱮᱨᱮᱧ ᱡᱮᱢᱚᱱ ᱩᱢ ᱱᱟᱲᱠᱟ ᱤᱫᱤ ᱠᱟᱛᱮ ᱡᱟᱦᱟᱸ ᱠᱚ ᱚᱬᱦᱮᱭᱟ, ᱚᱱᱟ ᱠᱟᱹᱴᱤᱡ ᱤᱧ ᱞᱟᱹᱭ ᱢᱚᱪᱟ ᱠᱟᱛᱷᱟ ᱛᱮᱜᱤᱧ ᱞᱟᱹᱭᱮᱫᱼᱟ ᱾ ᱥᱮᱨᱮᱧ ᱨᱟᱦᱟ ᱛᱮᱫᱚ ᱵᱟᱹᱧ ᱞᱟᱹᱭᱮᱜᱼᱟ ᱦᱮᱸ, ᱚᱠᱚᱭ ᱫᱚ ᱜᱚᱸᱥᱟᱭ ᱥᱚᱥᱚᱵᱚᱜ ᱠᱟᱱ ᱦᱚᱸ ᱡᱟ ᱜᱚᱸᱥᱟᱭ ᱥᱚᱥᱚᱵᱚᱜ ᱥᱚᱥ ᱜᱷᱟᱹᱴᱤ ᱨᱮ ᱾ ᱚᱱᱟ ᱡᱮᱢᱚᱱ ᱠᱩᱠᱞᱤ, ᱠᱩᱠᱞᱤ ᱞᱮᱠᱟ ᱦᱩᱭᱱᱟ ᱛᱟᱨᱯᱚᱨ ᱟᱨᱦᱚᱸ ᱚᱱᱟᱜᱮ ᱛᱮᱞᱟ ᱠᱚ ᱨᱩᱣᱟᱹᱲᱮᱜᱼᱟ ᱡᱮ ᱚᱠᱚᱭ ᱫᱚ ᱚᱠᱚᱭ ᱫᱚ ᱜᱚᱹᱭ ᱩᱢ ᱱᱟᱲᱠᱟᱜ ᱠᱟᱱ ᱦᱚᱸ ᱡᱟ ᱜᱚᱸᱥᱟᱭ ᱢᱮᱨᱟᱞ ᱜᱷᱟᱴᱤ, ᱢᱮᱨᱟᱞ ᱜᱷᱟᱴᱤ ᱜᱷᱟᱴ ᱨᱮ ᱾ ᱟᱫᱚ ᱚᱱᱟᱜᱮ ᱟᱨᱦᱚᱸ ᱥᱮᱨᱮᱧ ᱛᱟᱞᱟ ᱛᱮᱜᱮ ᱟᱨᱦᱚᱸ ᱛᱮᱞᱟ ᱠᱚ ᱨᱩᱣᱟᱹᱲ ᱠᱮᱫᱟ ᱾ ᱱᱟᱭᱠᱮ ᱮᱨᱟᱭ ᱥᱚ-ᱥᱚᱵᱚᱫ ᱠᱟᱱ ᱦᱚ ᱡᱟ ᱜᱚᱸᱥᱟᱭ ᱥᱚᱥᱚᱵᱚᱜ ᱥᱚᱥ ᱜᱷᱟᱹᱴᱤ ᱨᱮ ᱾ ᱛᱟᱨ ᱯᱚᱨ ᱱᱟᱭᱠᱮ ᱱᱟᱭᱠᱮ ᱮᱨᱟᱭ ᱜᱮ ᱩᱢ ᱱᱟᱲᱠᱟᱜ ᱠᱟᱱ ᱦᱚ ᱡᱟ ᱜᱚᱸᱥᱟᱭ ᱢᱮᱨᱟᱞ ᱜᱷᱟᱴᱤ ᱨᱮ, ᱱᱚᱝᱠᱟ ᱜᱮ ᱟᱹᱰᱤ ᱪᱚᱨᱚᱠ ᱪᱚᱨᱚᱠᱟᱜ ᱥᱮᱨᱮᱧ ᱠᱚ ᱢᱮᱱᱟᱜ ᱟᱠᱟᱫ ᱾ ᱛᱟᱵᱚᱱᱟ ᱡᱮᱢᱚᱱ ᱦᱮᱸ ᱵᱟᱵᱟ ᱦᱚᱲ ᱠᱚᱫᱚ ᱦᱩᱭᱩᱜ ᱠᱟᱱᱟ ᱨᱩ ᱛᱚᱲᱟᱣᱟᱠᱚ ᱛᱟᱯᱚᱨ ᱟᱭᱳ ᱦᱚᱲ ᱠᱚᱫᱚ ᱠᱚ ᱮᱱᱮᱡᱼᱟ ᱾ ᱟᱨ ᱟᱹᱻ ᱠᱚᱲᱟ ᱦᱚᱸ ᱠᱩᱞ ᱠᱩᱞᱤ ᱟᱛᱮ ᱠᱚ ᱫᱚᱱᱟ ᱟᱨ ᱫᱚᱱᱟ ᱠᱚᱲᱟ ᱡᱮᱢᱚᱱ ᱠᱚᱲᱟ ᱫᱚ ᱦᱩᱭᱩᱜ ᱠᱟᱱᱟ ᱵᱟᱦᱟ ᱨᱮᱫᱚ ᱠᱚ ᱫᱚᱱᱟ ᱟᱨ ᱠᱩᱲᱤ ᱠᱚᱫᱚ ᱠᱚ ᱮᱱᱮᱡ ᱜᱮᱭᱟ ᱦᱩᱸ ᱦᱩᱸ ᱾ ᱦᱮᱸ ᱚᱱᱠᱟ ᱠᱟᱛᱮ ᱜᱮ ᱟᱫᱚᱜ ᱟᱠᱷᱲᱟ ᱫᱚᱠᱚ ᱦᱩᱭᱩᱜ ᱠᱟᱱᱟ ᱛᱟᱨᱠᱟᱣ ᱜᱚᱫᱟ ᱠᱚ ᱾ ᱟᱹᱰᱤ ᱨᱟᱹᱥᱠᱟᱹ ᱥᱟᱞᱟᱜ ᱡᱮᱢᱚᱱ ᱵᱚᱸᱜᱟ ᱵᱩᱨᱩ ᱨᱮ ᱫᱚ ᱟᱹᱰᱤ ᱡᱩᱨ ᱡᱮᱢᱚᱱ ᱵᱚᱜᱟ ᱵᱩᱨᱩ ᱠᱚ ᱡᱮᱢᱚᱱ ᱫᱚ ᱟᱻ ᱚᱱᱟ ᱨᱩ ᱟᱸᱡᱚᱢ ᱛᱮ ᱥᱮ ᱥᱮᱨᱮᱧ ᱟᱸᱡᱚᱢ ᱛᱮᱜᱮ ᱵᱚᱸᱜᱟ ᱵᱩᱨᱩ ᱠᱚᱠᱚ ᱦᱤᱡᱩᱜᱼᱟ ᱾ ᱟᱨ ᱩᱱᱠᱩ ᱦᱚᱸ ᱠᱚ ᱨᱟᱹᱥᱠᱟᱹᱭᱟ ᱟᱨ ᱟᱵᱚ ᱦᱚᱸᱵᱚᱱ ᱨᱟᱹᱥᱠᱟᱹᱭᱟ ᱾
ᱦᱚᱭ ᱾
ᱡᱮᱢᱚᱱ ᱵᱚᱸᱜᱟ ᱵᱩᱨᱩ ᱠᱚ ᱦᱩᱭᱩᱜ ᱠᱟᱱᱟ ᱾ ᱛᱚᱲᱮ ᱥᱩᱛᱟᱹᱢ ᱛᱮ ᱦᱩᱭᱩᱜ ᱠᱟᱱᱟ ᱠᱚ ᱟᱬᱜᱚᱱᱟ ᱠᱚ ᱡᱟᱦᱟᱸ ᱫᱚ ᱱᱟᱦᱟᱜ ᱞᱟᱹᱭ ᱠᱟᱛᱷᱟ ᱟᱸᱡᱚᱢ ᱠᱟᱜᱼᱟ ᱵᱚᱱ ᱾
ᱦᱩᱸ ᱾
ᱟᱪᱪᱷᱟ ᱟᱵᱚ ᱵᱚᱱ ᱧᱮᱞ ᱠᱟᱫ ᱠᱮᱭᱟ ᱵᱚᱸᱜᱟ ᱵᱩᱨᱩ ᱠᱚ ᱾ ᱟᱨ ᱯᱳᱭᱞᱩ ᱫᱚ ᱚᱠᱚᱭ ᱵᱚᱸᱜᱟ ᱵᱚᱱ ᱵᱚᱸᱜᱟᱣᱟᱭᱟ ᱡᱟᱦᱮᱨ ᱨᱮ?
ᱡᱟᱦᱮᱨ ᱨᱮ ᱢᱟ
ᱦᱳᱭ
ᱡᱟᱦᱮᱨ ᱨᱮᱫᱚ ᱡᱟᱦᱮᱨ ᱮᱨᱟ ᱜᱮᱵᱚᱱ ᱵᱚᱸᱜᱟ ᱟᱭᱟ ᱥᱮ
ᱦᱳᱭ ᱦᱮᱸ ᱡᱟᱦᱮᱨ ᱮᱨᱟ ᱚᱱᱟ ᱛᱟᱭᱱᱚᱢ
ᱚᱱᱟ ᱛᱟᱭᱱᱚᱢ ᱫᱚ ᱦᱳᱭᱳᱜ ᱠᱟᱱᱟ, ᱢᱟᱨᱟᱝ ᱵᱩᱨᱩ ᱵᱩᱱ ᱵᱚᱸᱜᱟ ᱦᱟᱭᱟ ᱛᱟᱨᱯᱚᱨ ᱢᱚᱬᱮ ᱠᱚ ᱛᱩᱨᱩᱭ ᱠᱚ᱾
ᱦᱳᱭ
ᱦᱳᱭ ᱟᱨ ᱡᱟᱦᱮᱨ ᱮᱨᱟ ᱫᱚ ᱦᱳᱭᱳᱜ ᱠᱟᱱᱟ ᱠᱟᱞᱚᱴ ᱥᱤᱢ ᱠᱚ ᱵᱚᱸᱜᱟ ᱟᱭᱟ ᱛᱚ?
ᱦᱮᱸ
ᱟᱨᱚ ᱟᱹᱧ ᱢᱟᱨᱟᱝ ᱵᱩᱨᱩ ᱧᱩᱛᱩᱢ ᱛᱮᱫᱚ ᱦᱳᱭᱳᱜ ᱠᱟᱱᱟ ᱜᱚᱞᱟ ᱵᱚᱫᱟ ᱠᱚ ᱵᱚᱸᱜᱟ ᱭᱟᱠᱚ᱾
ᱦᱮᱸ
ᱦᱳᱭ ᱟᱨ ᱢᱚᱬᱮ ᱠᱚ ᱛᱩᱨᱩᱭ ᱠᱚ ᱞᱟᱹᱜᱤᱜ ᱢᱟ ᱚᱱᱮ ᱩᱱᱠᱩ ᱥᱤᱢ ᱠᱚ ᱠᱩᱴᱟᱹᱢ ᱠᱚᱜᱮᱭᱟ᱾
ᱟᱨ
ᱛᱟᱨᱯᱚᱨ ᱤᱱᱟᱹ ᱦᱤᱞᱳᱜ ᱦᱚᱸ ᱚᱱᱠᱟ ᱠᱟᱛᱮᱜ ᱜᱮ ᱠᱟᱴᱟᱣ ᱱᱟ ᱟᱨ ᱟᱹ ᱤᱱᱟᱹ ᱫᱚᱥᱟᱨ ᱦᱤᱞᱳᱜ ᱫᱚ ᱦᱳᱭᱳᱜ ᱠᱟᱱᱟ ᱡᱟᱞᱮ ᱢᱟᱦᱟ᱾ ᱡᱟᱞᱮ ᱢᱟᱦᱟ ᱨᱮᱦᱚᱸ ᱚᱱᱠᱟ ᱜᱮ ᱡᱚᱢ ᱦᱮᱸ ᱞᱟᱹᱭ ᱢᱮ᱾
ᱚᱞᱮ
ᱡᱟᱞᱮ ᱢᱟᱦᱟ ᱫᱚ ᱦᱳᱭᱳᱜ ᱠᱟᱱᱟ, ᱵᱟᱦᱟ ᱵᱚᱸᱜᱟ ᱨᱮᱱᱟᱜ ᱫᱚᱥᱟᱨ ᱫᱤᱱ ᱛᱚ?
ᱦᱮᱸ
ᱛᱟᱦᱞᱮ ᱤᱱᱟᱹ ᱦᱤᱞᱳᱜ ᱫᱚ, ᱥᱮᱛᱟᱜ ᱵᱮᱲᱟ ᱠᱷᱚᱱ ᱜᱮ ᱦᱳᱭᱳᱜ ᱠᱟᱱᱟ᱾ ᱡᱚᱢ ᱧᱩ ᱨᱟᱹᱥᱠᱟᱹᱭᱟᱠᱚ ᱛᱟᱨᱯᱚᱨ ᱜᱟᱱᱚᱜ ᱜᱟᱱᱚᱜ ᱥᱟᱹᱜᱟᱹᱭᱟᱱ ᱦᱚᱲ ᱠᱚᱫᱚ ᱦᱳᱭᱳᱜ ᱠᱟᱱᱟ ᱫᱟᱜ ᱠᱚ ᱟᱨᱮᱡ-ᱟᱯᱟᱨᱮᱡᱚᱜᱼᱟ᱾
ᱦᱩᱸ
ᱦᱮᱸ ᱚᱱᱠᱟ ᱛᱮᱜᱮ ᱨᱟᱹᱥᱠᱟᱹᱭᱟᱠᱚ᱾ ᱡᱚᱢ ᱧᱩᱭᱟᱠᱚ ᱟᱨ ᱛᱟᱨᱟᱥᱤᱧ ᱵᱮᱲᱟ ᱠᱷᱟᱱᱜᱮ ᱟᱨᱦᱚᱸ ᱚᱱᱠᱟᱜᱮ ᱡᱟᱦᱟᱸ ᱫᱚ ᱱᱟᱜ ᱦᱟᱱᱮ ᱵᱚᱸᱜᱟ ᱡᱟᱦᱟᱭ ᱞᱟᱦᱟ ᱠᱚ ᱨᱩᱢ ᱰᱟᱠᱟᱣ ᱞᱮᱫ ᱨᱩᱢ ᱠᱟᱛᱮ ᱠᱚ ᱦᱮᱡ ᱦᱚᱪᱚ ᱞᱮᱫ ᱠᱚᱣᱟ᱾
ᱦᱳᱭ
ᱡᱮᱢᱚᱱ ᱛᱚᱠᱷᱚᱱ ᱦᱟᱸᱜ ᱤᱭᱟᱹ ᱠᱚ ᱮᱢᱟᱜ ᱠᱚ ᱛᱟᱦᱮᱸᱫ ᱡᱮ ᱥᱟᱢᱟᱱᱚᱢ ᱠᱟᱹᱯᱤ ᱠᱚ ᱤᱭᱟᱹ ᱠᱚ᱾ ᱫᱟᱹᱣᱲᱟᱹ ᱠᱚ᱾ ᱟᱫᱚ ᱚᱱᱟᱜᱮ ᱦᱟᱸᱜ ᱫᱚᱥᱨᱟ ᱠᱟᱨᱛᱮ ᱡᱟᱦᱟᱸ ᱫᱚ ᱱᱟᱜ ᱡᱟᱦᱮᱜᱼᱟ ᱱᱟᱭᱠᱮ ᱵᱟᱵᱟᱭ ᱪᱟᱞᱟᱜ ᱠᱚ ᱛᱟᱦᱮᱸᱜᱼᱟ, ᱚᱱᱟᱜᱮ ᱟᱨᱦᱚᱸ ᱨᱩᱣᱟᱹᱲ ᱞᱟᱹᱜᱤᱫ ᱛᱮ ᱫᱚᱥᱟᱨ ᱠᱟᱭᱛᱮ ᱩᱱᱠᱩ ᱠᱚ ᱮᱢ ᱨᱩᱣᱟᱹᱲᱚᱜᱼᱟ ᱠᱚ ᱟᱨ ᱚᱱᱟ ᱚᱱᱟ ᱦᱚᱸ ᱚᱱᱠᱟᱜᱮ ᱛᱚᱠᱷᱚᱱ ᱦᱚᱸ ᱵᱚᱸᱜᱟ ᱠᱚ ᱰᱟᱠᱟᱣ ᱠᱚᱣᱟ᱾ ᱛᱟᱨᱯᱚᱨ ᱵᱚᱸᱜᱟ ᱰᱟᱠᱟᱣ ᱠᱟᱛᱮ ᱦᱳᱭᱳᱜ ᱠᱟᱱᱟ ᱮᱱᱮᱡ ᱥᱮᱨᱮᱧ ᱛᱟᱞᱟ ᱛᱮᱜᱮ ᱵᱚᱸᱜᱟ ᱫᱚᱠᱚ ᱰᱟᱠᱟᱣ ᱠᱚᱣᱟ᱾ ᱚᱱᱟ ᱞᱟᱦᱟ ᱨᱮᱫᱚ ᱵᱟᱝᱠᱚ ᱦᱤᱡᱩᱜ ᱟᱠᱚᱛᱮ ᱛᱟᱨᱯᱚᱨᱮ ᱚᱱᱟ ᱡᱟᱦᱟᱸ ᱠᱚ ᱦᱟᱸᱜ ᱡᱟᱦᱟᱸ ᱥᱟᱢᱟᱱ ᱥᱟᱢᱟᱱ ᱠᱚ ᱮᱢᱟᱜ ᱠᱚ ᱛᱟᱦᱮᱸᱜ ᱚᱱᱟ ᱠᱚᱜᱮ ᱢᱤᱫ ᱢᱤᱫ ᱛᱮᱠᱚ ᱮᱢ ᱨᱩᱣᱟᱹᱲᱟᱭᱟ ᱱᱟᱭᱠᱮ ᱱᱟᱭᱠᱮ ᱵᱟᱵᱟ᱾
ᱦᱩᱸ
ᱟᱨ ᱚᱱᱮ ᱡᱮ ᱦᱟᱸ ᱚᱱᱮ ᱚᱱᱟ ᱱᱟᱦᱟᱜ ᱵᱟᱹᱧ ᱞᱟᱹᱭ ᱛᱟᱨᱟ ᱞᱮᱜᱼᱟ ᱡᱮ ᱢᱟᱺᱡᱷᱤ ᱦᱟᱲᱟᱢ᱾ ᱛᱟᱨᱟᱥᱤᱧ ᱵᱮᱲᱟ ᱦᱚᱸ ᱚᱸ ᱥᱮᱛᱟᱜ ᱵᱮᱲᱟ ᱠᱚ ᱵᱚᱸᱜᱟ ᱵᱩᱨᱩ ᱠᱮᱫᱟ ᱛᱟᱯᱚᱨ ᱡᱟᱦᱮᱨ ᱨᱮᱜᱮ ᱡᱚᱢ ᱧᱩ ᱠᱚ ᱦᱩᱭᱩᱜ ᱜᱤᱭᱟ᱾ ᱢᱟᱱᱮ ᱠᱚᱲᱟ ᱵᱟᱵᱟ ᱦᱚᱲ ᱜᱮᱠᱚ ᱤᱥᱤᱱ ᱵᱟᱥᱟᱝ ᱜᱮᱭᱟ ᱠᱚ ᱡᱟᱦᱮᱨ ᱨᱮ ᱟᱨ ᱚᱸᱰᱮ ᱠᱚ ᱡᱚᱢ ᱜᱮᱭᱟ ᱟᱨ ᱚᱸᱰᱮ ᱵᱚᱸᱜᱟ ᱦᱩᱭᱩᱜᱼᱟ᱾
ᱦᱳᱭ
ᱦᱮᱸ ᱛᱟᱨᱯᱚᱨ ᱛᱟᱨᱟᱥᱤᱧ ᱵᱮᱲᱟ ᱫᱚ ᱟᱨᱦᱚᱸ ᱟᱸ ᱡᱚᱢ ᱥᱟᱹᱛ ᱵᱟᱲᱟ ᱠᱟᱛᱮ ᱛᱟᱨᱟᱥᱤᱧ ᱵᱮᱲᱟ ᱫᱚ ᱦᱳᱭᱳᱜ ᱠᱟᱱᱟ ᱮᱱᱮᱡ ᱠᱚ ᱪᱟᱞᱟᱜᱼᱟ ᱟᱭᱳ ᱦᱚᱲ ᱫᱚᱠᱚ ᱮᱱᱮᱡᱼᱟ ᱟᱨ ᱵᱟᱵᱟ ᱦᱚᱲ ᱠᱚᱫᱚ ᱠᱚ ᱫᱚᱱ ᱜᱮᱭᱟ ᱚᱱᱠᱟ ᱛᱮᱜᱮ ᱟᱨᱦᱚᱸ ᱚᱸ ᱡᱮᱢᱚᱱ ᱞᱟᱦᱟ ᱡᱮᱢᱚᱱ ᱠᱚ ᱪᱟᱞᱟᱣ ᱟᱠᱟᱱᱟ ᱰᱟᱦᱟᱨ ᱮᱱᱮᱡ ᱮᱱᱮᱡ ᱛᱮᱠᱚ ᱪᱟᱞᱟᱣ ᱠᱟᱱᱟ ᱱᱟᱭᱠᱮ ᱦᱟᱲᱟᱢ ᱠᱚ ᱤᱫᱤ ᱠᱮᱫᱮᱭᱟ ᱚᱱᱠᱟ᱾ ᱰᱟᱦᱟᱨ ᱮᱱᱮᱡ ᱮᱱᱮᱡ ᱛᱮᱜᱮᱠᱚ ᱨᱩᱣᱟᱹᱲᱟ ᱦᱮᱸ᱾